ᱦᱮᱸ ᱜᱚᱝᱠᱮ ᱟᱸᱡᱚᱢ ᱠᱟᱱᱟ?
ᱦᱮᱸ ᱜᱚᱝᱠᱮ
ᱟᱪᱪᱷᱟ ᱛᱟᱯᱚᱨᱮ ᱱᱟᱯᱟᱭ ᱜᱮᱭᱟᱵᱤᱱ
ᱦᱮᱸ ᱱᱟᱯᱟᱭ ᱜᱮᱭᱟ ᱟᱵᱮᱱ᱾
ᱦᱮᱸ ᱟᱹᱞᱤᱧ ᱦᱚᱸ ᱢᱚᱡᱽ ᱜᱮ᱾
ᱟᱪᱪᱷᱟ ᱟᱪᱪᱷᱟ ᱟ ᱪᱮᱫ ᱪᱮᱠᱟ ᱦᱩᱭᱩᱜ ᱠᱟᱱᱟ?
ᱦᱮᱸ ᱱᱤᱛᱚᱜ ᱫᱚ ᱚᱲᱟᱜ ᱠᱚᱨᱮ ᱜᱮ ᱟᱨᱠᱤ᱾
ᱟᱪᱪᱷᱟ ᱟᱪᱪᱷᱟ ᱦᱮᱸ ᱛᱟᱦᱞᱮ ᱦᱚᱭ ᱟᱹᱞᱤᱧ ᱦᱚᱸ ᱮᱠᱷᱚᱱ ᱡᱤᱨᱟᱹᱣ ᱠᱟᱱᱟᱞᱤᱧ ᱮᱠᱷᱚᱱ ᱛᱚ᱾
ᱟᱪᱪᱷᱟ ᱟᱪᱪᱷᱟ
ᱟᱫᱚ ᱫᱟᱠᱟ ᱠᱚ ᱡᱚᱢ ᱠᱩ ᱦᱩᱭ ᱱᱟ ᱥᱮ ᱟᱹᱣᱨᱤ?
ᱦᱮᱸ ᱥᱮᱛᱟᱜ ᱫᱚ ᱦᱩ ᱟᱠᱟᱱᱟ ᱟᱨᱠᱤ ᱵᱟᱹᱥᱭᱟᱹᱢ ᱦᱩᱭᱩ ᱟᱠᱟᱱᱟ ᱟᱫᱚ ᱱᱚᱣᱟ ᱢᱟᱡᱟᱸᱱ ᱫᱚ ᱟᱹᱣᱨᱤᱭᱟ᱾
ᱟᱪᱪᱷᱟ ᱟᱪᱪᱷᱟ ᱦᱩᱸ
ᱟᱫᱚ ᱦᱮᱸ ᱞᱟᱹᱭ ᱵᱮᱱ? ᱞᱟᱹᱭ ᱵᱮᱱ ᱪᱮᱫ ᱵᱮᱱ ᱢᱮᱱᱮᱫ ᱛᱟᱦᱮᱸ ᱫᱚ?
ᱦᱮᱸ ᱞᱟᱹᱭ ᱫᱟᱞᱤᱧ ᱛᱟᱦᱚᱞᱮ ᱪᱮᱫ ᱴᱚᱯᱤᱠ ᱠᱟᱛᱮᱜ ᱞᱟᱝ ᱜᱚᱞᱯᱚᱭᱟ?
ᱦᱮᱸ ᱟᱵᱮᱱ ᱜᱮ ᱞᱟᱹᱭᱵᱮᱱ ᱟᱹᱞᱤᱧ ᱪᱮᱫ ᱞᱤᱧ ᱢᱮᱱᱟ
ᱟᱪᱪᱷᱟ ᱟᱪᱪᱷᱟ ᱛᱟᱦᱚᱞᱮ ᱟᱹᱞᱤᱧ ᱞᱤᱧ ᱞᱟᱹᱭ ᱮᱫᱟ ᱛᱟᱦᱚᱞᱮ ᱢᱟᱵᱤᱱ ᱞᱟᱹᱭᱟ ᱵᱤᱱ ᱟᱨᱠᱤ ᱦᱮᱸᱥᱮ᱾
ᱦᱮᱸ ᱦᱮᱸ ᱞᱟᱹᱭ
ᱛᱟᱦᱚᱞᱮ ᱛᱮᱦᱮᱧ ᱫᱚ ᱠᱟᱹᱴᱤᱡ ᱥᱩᱡᱳᱜᱽ ᱥᱩᱵᱤᱫᱷᱟ ᱤᱫᱤ ᱠᱟᱛᱮᱜ ᱜᱮ ᱦᱩᱭ ᱚᱪᱚᱜᱼᱟ ᱦᱮᱸ ᱵᱟᱝ?
ᱵᱮᱥ ᱵᱮᱥ
ᱛᱟᱦᱚᱞᱮ ᱜᱚᱝᱠᱮ ᱢᱟᱲᱟᱝ ᱛᱮ ᱞᱟᱹᱭ ᱵᱤᱱ ᱛᱟᱦᱚᱞᱮ ᱟᱯᱮ ᱥᱮᱫ ᱚᱱᱠᱟ ᱫᱟᱜ ᱨᱮᱱᱟᱜ ᱥᱩᱵᱤᱫᱷᱟ ᱪᱮᱫ ᱞᱮᱠᱟ ᱦᱮᱱᱟᱜᱼᱟ?
ᱦᱮᱸ
ᱢᱟᱱᱮ ᱥᱚᱨᱠᱟᱨ ᱯᱟᱦᱴᱟ ᱠᱷᱚᱱᱟᱜ
ᱥᱚᱨᱠᱟᱨ ᱯᱟᱦᱴᱟ ᱠᱷᱚᱱ ᱥᱚᱨᱠᱟᱨ ᱯᱟᱦᱴᱟ ᱠᱷᱚᱱ ᱫᱚ ᱪᱮᱫ ᱞᱤᱧ ᱢᱮᱱᱟ, ᱢᱮᱱᱮᱛ ᱫᱚ ᱥᱚᱨᱠᱟᱨ ᱯᱟᱦᱴᱟ ᱠᱷᱚᱱ ᱫᱚ ᱟᱹᱛᱩ ᱨᱮᱫᱚ ᱱᱮ ᱞᱟᱦᱟ ᱠᱷᱚᱱ ᱛᱚ ᱢᱤᱫᱴᱮᱡ ᱠᱚᱞ ᱛᱟᱦᱮᱸ ᱞᱮᱱᱟ ᱚᱱᱟ ᱦᱚᱸ ᱥᱚᱨᱠᱟᱨ ᱯᱟᱦᱴᱟ ᱠᱷᱚᱡ ᱜᱮᱠᱚ ᱠᱚᱨᱟᱣ ᱞᱮᱫᱟ᱾ ᱡᱟᱦᱟᱸᱴᱟ ᱟᱵᱚ ᱢᱮᱱᱩᱣᱟᱞ ᱡᱟᱦᱟᱸᱴᱟ ᱛᱟᱦᱮᱱᱟ ᱟᱨᱠᱤ ᱛᱤ ᱛᱮ ᱤᱭᱩᱡᱽ ᱦᱩᱭᱩᱜᱼᱟ, ᱚᱱᱟᱴᱟᱜ ᱦᱮᱸ ᱟᱫᱚ ᱦᱮᱸ ᱱᱤᱛ ᱠᱚᱛᱮ ᱫᱚ ᱡᱚᱠᱦᱚᱱ ᱰᱤᱡᱤᱴᱮᱞ ᱦᱩᱭ ᱟᱠᱟᱱᱟᱼᱟ᱾ ᱚᱱᱟ ᱞᱟᱹᱜᱤᱫ ᱛᱮ ᱱᱮᱛᱟᱨ ᱫᱚ ᱢᱚᱴᱚᱨ ᱠᱚ ᱵᱟᱹᱭᱥᱟᱹ ᱟᱠᱟᱫᱟ ᱟᱹᱛᱩ ᱨᱮ᱾ ᱟᱫᱚ ᱚᱱᱟ ᱢᱚᱴᱚᱨ ᱠᱷᱚᱱᱟᱜ ᱜᱮ ᱫᱟᱜ ᱨᱮᱭᱟᱜ ᱥᱩᱡᱳᱜ ᱥᱩᱵᱤᱫᱷᱟ ᱠᱚ ᱦᱤᱡᱩᱜᱼᱟ, ᱢᱮᱱᱛᱮ ᱚᱱᱟ ᱫᱚ ᱟᱹᱛᱩ ᱨᱮᱭᱟᱜ ᱯᱟᱨᱥᱱᱟᱞ ᱢᱟᱱᱮ᱾
ᱦᱮᱸ᱾
ᱚᱱᱟ ᱞᱟᱹᱜᱤᱫ ᱟᱨ ᱵᱟᱨᱭᱟ ᱠᱚ ᱮᱢ ᱠᱟᱱᱟ᱾ ᱟᱨ ᱟᱵᱟᱨ ᱦᱮᱸ ᱟᱨ ᱢᱤᱫᱴᱮᱡ ᱠᱚ ᱮᱢ ᱟᱠᱟᱱᱟ ᱚᱱᱟ ᱫᱚ ᱦᱩᱭᱩᱜ ᱠᱟᱱᱟ ᱡᱟᱦᱟᱸ ᱴᱟᱣᱚᱨ ᱞᱳᱴ ᱞᱟᱹᱴᱩ ᱢᱟᱱᱮ ᱢᱟᱨᱟᱝᱼᱼ ᱴᱮᱝᱠᱟᱨ ᱵᱟᱝ ᱛᱟᱦᱮᱱᱟ ᱢᱤᱫᱴᱮᱡ ᱴᱝᱠ ᱛᱟᱦᱮᱱ ᱡᱟᱦᱟᱸ ᱴᱟᱜ ᱦᱮᱸ ᱦᱮᱸ᱾᱾ ᱚᱱᱟ ᱦᱚᱸᱠᱚ ᱮᱢ ᱠᱟᱱᱟ ᱢᱮᱱᱛᱮ ᱚᱱᱟ ᱫᱚ ᱟᱛᱩ ᱠᱷᱚᱱᱟᱜ ᱵᱟᱨᱦᱮ ᱨᱮᱜᱤ ᱢᱤᱱᱟᱜ ᱟᱠᱟᱫᱟ ᱟᱫᱚ ᱚᱸᱰᱮ ᱠᱷᱚᱱᱟᱜ ᱜᱮ ᱡᱚᱛᱼᱼ ᱡᱚᱛᱚ ᱡᱟᱭᱜᱟ ᱨᱮ ᱟᱵᱚᱣᱟᱜ ᱫᱟᱜ ᱠᱩ ᱡᱚᱛᱚ ᱠᱩ ᱢᱟᱱᱮ ᱮᱢ ᱟᱠᱩ᱾ ᱚᱱᱟ ᱠᱚ ᱥᱩᱡᱳᱠᱼᱼ ᱥᱩᱵᱤᱫᱟ ᱢᱮᱱᱟᱜ ᱟᱠᱟᱜ-ᱟ, ᱢᱮᱱᱛᱮ ᱫᱚ ᱫᱟᱜ ᱨᱮᱭᱟᱜ ᱯᱨᱚᱵᱮᱞᱮᱢ ᱠᱚᱫᱚ ᱚᱱᱠᱟ ᱫᱚ ᱵᱟᱹᱱᱩᱜ ᱠᱟᱫᱟ ᱱᱚᱛᱮ ᱫᱚ᱾
ᱟᱪᱪᱷᱟ ᱟᱪᱷᱟ ᱢᱟᱱᱮ ᱫᱟᱜ ᱨᱮᱱᱟᱜ ᱫᱚ ᱟᱰᱤ ᱜᱟᱱ ᱜᱮ ᱟᱯᱮ ᱥᱮᱫ ᱫᱚ ᱛᱟᱦᱚᱞᱮ ᱚᱱᱠᱟ ᱵᱮᱵᱚᱥᱛᱟ ᱠᱚ ᱢᱮᱱᱟᱜ-ᱟ ᱦᱮᱸ ᱵᱟᱝ?
ᱦᱮᱸ ᱵᱮᱵᱚᱥᱛᱟ ᱠᱚ ᱢᱮᱱᱟᱜ-ᱟ, ᱯᱨᱚᱵᱮᱞᱮᱢ ᱫᱚ ᱵᱟᱹᱱᱩᱜ ᱠᱟᱫᱟ᱾
ᱟᱪᱪᱷᱟ ᱟᱪᱪᱷᱟ ᱛᱟᱦᱚᱞᱮ ᱚᱱᱟ ᱨᱮᱱᱟᱜ ᱡᱟᱦᱟᱸ ᱠᱟᱨᱮᱱ ᱱᱟᱜᱼᱼ ᱡᱟᱦᱟᱸ ᱤᱞᱮᱠᱴᱨᱤᱠ ᱵᱤᱞ ᱦᱤᱡᱩᱜ-ᱟ, ᱚᱱᱟ ᱫᱚ ᱛᱟᱦᱚᱞᱮ ᱚᱠᱚᱭᱮ ᱮᱢᱟ?
ᱛᱚᱻ ᱦᱮᱸᱥ ᱢᱮᱱ ᱡᱟᱦᱟᱸ ᱞᱤᱧ ᱢᱮᱱᱼᱼ ᱢᱟᱱᱮ ᱞᱟᱹᱴᱩ ᱴᱮᱝᱠᱟᱨ ᱨᱮᱭᱟᱜ ᱚᱱᱟ ᱨᱮᱭᱟᱜ ᱵᱤᱞ ᱫᱚ ᱜᱚᱵᱷᱢᱮᱱᱴ ᱜᱮᱠᱚ ᱮᱢᱟ, ᱟᱨ ᱡᱟᱦᱟᱸ ᱴᱟᱜ ᱚᱱᱟ ᱟᱛᱩ ᱨᱮᱼᱼ ᱠᱤ ᱢᱮᱱᱟᱜ-ᱟ ᱠᱟᱜ ᱢᱳᱴᱚᱨ,
ᱦᱟᱸ᱾
ᱠᱤᱱ ᱨᱮᱫᱚ ᱟᱨ ᱠᱤ ᱢᱤᱴᱟᱨ ᱵᱟᱹᱱᱩᱜ ᱠᱟᱫᱟ ᱢᱟᱱᱮ ᱡᱟᱦᱟᱸ ᱴᱟᱜ ᱵᱤᱞ ᱦᱟᱹᱡᱩᱜ ᱚᱱᱟ ᱢᱤᱴᱟᱨ ᱫᱚ ᱵᱟᱠᱚ ᱮᱢ ᱠᱟᱱᱟ᱾ ᱟᱫᱚ ᱚᱱᱟ ᱨᱮᱭᱟᱜ ᱵᱤᱞ ᱫᱚ ᱵᱟᱝ ᱦᱤᱡᱚᱜ-ᱟ ᱦᱮᱸ ᱯᱷᱨᱤ ᱜᱮᱭᱟ᱾ ᱦᱩᱸ᱾
ᱦᱚᱸ ᱚᱱᱟ ᱟᱹᱰᱤ ᱱᱟᱯᱟᱭ ᱵᱮᱥ ᱠᱟᱛᱷᱟ ᱛᱟᱦᱚᱞᱮ ᱫᱟᱜ ᱜᱤ ᱫᱚ ᱟᱹᱰᱤ ᱟᱰᱤ ᱜᱟᱱ ᱜᱮ ᱟᱯᱮ ᱥᱮᱜ ᱫᱚᱼᱼ ᱛᱟᱦᱚᱞᱮ ᱚᱱᱠᱟ ᱥᱩᱡᱳᱠ ᱥᱩᱵᱤᱫᱟ ᱦᱮᱱᱟᱜ-ᱟ, ᱦᱮᱸ ᱵᱟᱝ?
ᱥᱩᱵᱤᱫᱟ ᱢᱮᱱᱟᱜ ᱟᱠᱟᱫᱟ ᱦᱮᱸ᱾
ᱚ ᱟᱪᱪᱷᱟ ᱟᱪᱷᱟ᱾ ᱦᱮᱡ ᱟᱨ ᱟᱞᱮᱥᱼᱼ ᱥᱮᱜ ᱢᱟ ᱚᱱᱠᱟ ᱜᱚᱝᱠᱮ ᱟᱞᱮ ᱥᱮᱜ ᱫᱚ ᱚᱱᱠᱟ ᱫᱟᱜ ᱠᱚᱫᱚᱼᱼ ᱢᱮᱱᱟᱜ-ᱟ ᱚᱱᱠᱟ ᱡᱟᱦᱟᱸ ᱢᱚᱴᱚᱨ ᱵᱤᱱ ᱞᱟᱹᱭ ᱠᱮᱫᱟ ᱥᱮ᱾
ᱦᱮᱸ ᱦᱮᱸ᱾
ᱱᱚᱝᱠᱟ ᱴᱤᱭᱩᱵᱮᱞ ᱫᱚ ᱡᱟᱦᱟᱸ ᱵᱟᱱᱩᱜ-ᱟ ᱡᱟᱦᱟᱸ ᱚᱱᱟ ᱫᱚ ᱵᱟᱝ ᱦᱩᱭ ᱠᱟᱱᱟ, ᱦᱮᱸᱥᱮ᱾
ᱦᱮᱸ᱾
ᱟᱫᱚ ᱯᱟᱦᱤᱞ ᱢᱮᱫᱴᱟᱝ ᱦᱩᱭ ᱞᱮᱱᱟ ᱟᱞᱮ ᱴᱷᱮᱱ ᱫᱚ ᱠᱟᱹᱴᱤᱡ ᱫᱟᱜ ᱠᱚ ᱥᱚᱴ ᱜᱮᱭᱟ ᱦᱮᱸᱥᱼᱼ ᱟᱞᱮ ᱡᱟᱦᱟᱸ ᱴᱚᱴᱷᱟ ᱨᱮᱞᱮ ᱵᱟᱥᱮ ᱛᱟᱥᱮ ᱚᱱᱟ ᱞᱟᱛᱼᱼ ᱛᱟᱨ ᱨᱮᱫᱚ ᱫᱟᱜ ᱨᱮᱱᱟᱜ ᱟᱰᱤ ᱜᱮ ᱮᱴᱠᱮᱴᱚᱬᱮ ᱦᱮᱱᱟᱜ-ᱟ ᱛᱚ ᱱᱤ ᱟᱪᱪᱷᱟ ᱱᱚᱶᱟᱠᱼᱼ ᱠᱚᱴᱟ ᱫᱤᱱ ᱞᱟᱦᱟ ᱫᱚ ᱱᱟᱜ ᱠᱷᱟᱱ ᱟᱨᱠᱤ ᱢᱮᱜᱴᱟᱜ ᱥᱟᱵᱽᱢᱟᱨᱥᱟᱞ ᱠᱚ ᱯᱩᱲᱟᱹᱣ ᱠᱮᱫᱟ ᱥᱚᱨᱼᱼ ᱠᱟᱨ ᱯᱟᱦᱴᱟ ᱠᱷᱚᱱᱟᱜ᱾
ᱦᱮᱸ ᱦᱮᱸ᱾
ᱟᱫᱚ ᱢᱮᱱ ᱠᱷᱟᱱ ᱚᱱᱟ ᱨᱮᱱᱟᱜ ᱵᱤᱞ ᱫᱚ ᱱᱟᱜ ᱠᱷᱟᱱ ᱟᱞᱮ ᱜᱮᱞᱮ ᱮᱢᱟ ᱟᱨᱠᱤ, ᱫᱟᱜ ᱫᱚᱞᱮ ᱧᱟᱢ ᱮᱫᱟ ᱢᱮᱱᱠᱷᱟᱱ ᱵᱤᱞᱼᱼ
ᱩᱸᱜ ᱦᱮᱸ ᱟᱛᱳ ᱠᱷᱚᱱ ᱮᱢ ᱦᱩᱭᱩᱜ ᱠᱟᱱᱟ᱾
ᱦᱮᱸ᱾
ᱜᱤᱭᱟ ᱠᱩ᱾
ᱟᱪᱪᱷᱟ ᱪᱷᱟ ᱟ ᱜᱚᱝᱠᱮ ᱨᱚᱲ ᱵᱟᱝ ᱟᱸᱡᱚᱢᱚᱜ ᱠᱟᱱ ᱛᱟᱵᱮᱱᱟ᱾
ᱮᱸ ᱢᱮᱱ ᱫᱟᱞᱤᱧ ᱨᱟᱲ ᱵᱟᱝ ᱟᱧᱡᱚᱢᱚᱜ ᱠᱟᱱ ᱛᱟᱵᱮᱱᱟ ᱾